ᱦᱮᱞᱳ ᱡᱚᱦᱟᱨ ᱜᱮ ᱜᱚᱢᱠᱮ᱾
ᱦᱳᱭ ᱜᱚᱢᱠᱮ ᱡᱚᱦᱟᱨ ᱜᱮ᱾
ᱛᱚ ᱜᱚᱢᱠᱮ ᱟᱹᱞᱤᱧᱟᱜ ᱨᱚᱲ ᱟᱸᱡᱚᱢ ᱧᱟᱢᱚᱜ ᱠᱟᱱᱟ ᱢᱚᱡᱽ ᱛᱮ
ᱦᱳᱭ ᱢᱚᱡᱽ ᱜᱮ ᱱᱤᱛᱫᱚ ᱱᱦᱟᱜ ᱟᱸᱡᱚᱢᱚᱜ ᱠᱟᱱᱟ ᱟᱨ ᱟᱹᱞᱤᱧᱟᱜ ᱦᱚᱸ ᱪᱮᱫ ᱞᱮᱠᱟ ᱟᱸᱡᱚᱢᱚᱜ ᱠᱟᱱᱟ ᱠᱟᱹᱴᱤᱡ ᱞᱟᱹᱭ ᱵᱤᱱ?
ᱦᱮᱸ ᱱᱤᱛᱚᱝ ᱢᱚᱸᱡᱽ ᱜᱮ ᱟᱸᱡᱚᱢᱚᱜ ᱠᱟᱱᱟ᱾ ᱢᱚᱡᱽ ᱫᱚᱢ ᱟᱸᱡᱚᱢᱚᱜᱼᱟ ᱟᱸᱡᱚᱢᱚᱜ ᱠᱟᱱ ᱜᱮᱭᱟ᱾ ᱜᱚᱢᱠᱮ ᱪᱮᱫ ᱠᱚᱵᱤᱱ ᱦᱮᱸ ᱜᱚᱝᱠᱮ ᱢᱚᱸᱡᱽ ᱵᱟᱲᱟ ᱜᱮ ᱟᱨ ᱚᱲᱟᱜ ᱠᱚᱨᱮ ᱦᱚᱸ ᱢᱚᱸᱡᱽ ᱜᱮ ᱢᱮᱱᱟᱜ ᱠᱚᱣᱟ᱾
ᱟᱪᱪᱷᱟ
ᱛᱚ ᱜᱚᱝᱠᱮ ᱟᱵᱤᱱ ᱜᱮ ᱢᱚᱸᱡᱽ ᱵᱟᱲᱟ ᱜᱮᱥᱮ ᱵᱟᱝ?
ᱦᱳᱭ ᱜᱚᱢᱠᱮ ᱟᱹᱞᱤᱧ ᱦᱚᱸ ᱱᱤᱭᱟᱹ ᱵᱮᱲᱟ ᱫᱚ ᱢᱚᱡᱽ ᱜᱮ ᱪᱟᱸᱫᱚ ᱵᱚᱸᱜᱟᱣᱟᱜ ᱫᱟᱭᱟᱛᱮ᱾
ᱟᱹᱰᱤ ᱱᱟᱯᱟᱭ ᱠᱟᱛᱷᱟ ᱠᱟᱱᱟ ᱱᱟᱯᱟᱭ ᱵᱚᱱ ᱛᱟᱦᱮᱱ ᱠᱷᱟᱱ ᱟᱵᱚᱣᱟᱜ ᱜᱮ ᱵᱷᱟᱞᱮ ᱟ᱾
ᱦᱳᱭ ᱦᱳᱭ
ᱛᱚ ᱜᱚᱝᱠᱮ ᱱᱤᱛᱚᱝ ᱫᱚ ᱪᱮᱫ ᱠᱚ ᱪᱤᱠᱟᱹ ᱦᱩᱭᱩᱜ ᱠᱟᱱᱟ?
ᱜᱚᱝᱠᱮ ᱚᱱᱠᱟ ᱫᱚ ᱱᱤᱛᱚᱜ ᱫᱚ ᱪᱮᱫ ᱦᱚᱸ ᱵᱟᱝ ᱪᱤᱠᱟᱹ ᱵᱟᱲᱟ ᱦᱩᱭᱩᱜ ᱠᱟᱱᱟ᱾ ᱚᱱᱠᱟ ᱦᱚᱱᱟᱜ ᱫᱟᱜ ᱡᱟᱹᱲᱤ ᱠᱚ ᱚᱠᱛᱚ ᱢᱚᱛᱚ ᱵᱟᱝ ᱦᱩᱭ ᱟᱠᱟᱱᱛᱮ ᱚᱱᱠᱟ ᱫᱚ᱾ ᱪᱟᱥ ᱠᱟᱹᱢᱤ ᱨᱮ ᱮᱛᱚᱦᱚᱵ ᱦᱚᱸ ᱟᱹᱣᱨᱤ ᱮᱛᱚᱦᱚᱵ ᱦᱩᱭᱩᱜᱼᱟ ᱾
ᱟᱪᱪᱷᱟ ᱟᱪᱪᱷᱟ ᱟᱯᱮ ᱥᱮᱫ ᱫᱚ ᱛᱟᱦᱞᱮ ᱪᱟᱥ ᱠᱟᱹᱢᱤ ᱫᱚ ᱟᱹᱣᱨᱤ ᱮᱦᱚᱵᱚᱜᱼᱟ?
ᱟᱹᱣᱨᱤ ᱮᱦᱚᱵᱚᱜᱼᱟ, ᱟᱹᱣᱨᱤ ᱦᱳᱭ ᱚᱱᱠᱟ ᱟᱞᱮᱭᱟᱜ ᱟᱹᱛᱩ ᱯᱟᱨᱚᱢ ᱚᱱᱟ ᱠᱚᱨᱮ ᱫᱚ ᱚᱱᱠᱟ ᱠᱚ ᱢᱤᱫ ᱵᱟᱨ ᱠᱚ ᱮᱦᱚᱵ ᱵᱟᱲᱟ ᱜᱚᱫ ᱟᱠᱟᱱᱟ ᱠᱤᱱᱛᱩ ᱟᱞᱮ ᱟᱹᱛᱩ ᱨᱮᱫᱚ ᱚᱱᱠᱟ ᱫᱚ ᱦᱟᱸᱜ ᱟᱹᱣᱨᱤ ᱠᱚ ᱮᱛᱚᱦᱚᱵᱟ ᱚᱠᱚᱭ ᱦᱚᱸ
ᱟᱪᱪᱷᱟ ᱛᱚ ᱞᱟᱹᱭ ᱞᱮᱠᱷᱟᱱ ᱟᱞᱮᱥᱮᱫ ᱫᱚ ᱮᱦᱚᱵ ᱟᱠᱟᱱᱟ ᱱᱚᱜ ᱚᱭ ᱦᱟᱸᱜ ᱱᱤᱛᱚᱝ ᱱᱤᱭᱟᱹ ᱢᱟᱥ ᱠᱷᱚᱱᱜᱮ ᱮᱦᱚᱵ ᱟᱠᱟᱱᱟ ᱾
ᱦᱳᱭ ᱾
ᱦᱚᱭ ᱫᱟᱜ, ᱫᱟᱜ ᱡᱟᱹᱲᱤ ᱠᱟᱫᱛᱮ ᱠᱟᱹᱴᱤᱡ ᱟᱥᱟᱱ ᱧᱚᱜ ᱠᱟᱱᱟ ᱞᱮ ᱛᱚ ᱥᱩᱨᱩ ᱫᱚ ᱮᱦᱚᱵ ᱫᱚ ᱮᱦᱚᱵᱽ ᱵᱟᱲᱟᱣ ᱠᱟᱱᱟ ᱦᱟᱸᱜ ᱛᱚ ᱟᱯᱮᱥᱮᱫ ᱫᱚ ᱫᱟᱜ ᱫᱚ ᱚᱠᱟ ᱞᱮ
ᱜᱚᱝᱠᱮ ᱦᱚᱞᱟᱱᱟᱜ ᱥᱤᱸᱜᱟᱹᱲ ᱛᱚ ᱤᱱᱠᱟᱹ ᱱᱟᱥᱮ ᱫᱟᱜ ᱵᱟᱲᱟ ᱠᱮᱫ ᱜᱮᱭᱟᱭ ᱛᱚ ᱩᱱᱟᱹᱜ ᱡᱟᱹᱥᱛᱤ ᱫᱚ ᱵᱟᱝ ᱜᱮ ᱡᱮ ᱟᱞᱮ ᱪᱟᱥ ᱠᱟᱹᱢᱤ ᱨᱮᱞᱮ ᱟᱬᱜᱚ ᱫᱟᱲᱮᱭᱟᱜ ᱢᱟ ᱚᱱᱠᱟ ᱫᱚ ᱵᱟᱝ ᱜᱮ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾ ᱱᱚᱜ-ᱚᱭ ᱟᱞᱮ ᱥᱮᱫ ᱢᱟ ᱦᱚᱞᱟ ᱦᱚᱭ ᱫᱟᱜ ᱠᱮᱫᱟ ᱥᱮᱛᱟᱜ ᱛᱤᱠᱤᱱ ᱛᱚ ᱛᱤᱦᱤᱱ ᱦᱚᱸ ᱥᱮᱛᱟᱜ ᱞᱮ ᱫᱟᱜ ᱟᱞᱮ ᱜᱮᱭᱟ ᱾
ᱦᱳᱭ ᱾
ᱫᱟᱜ ᱫᱚᱭ ᱫᱟᱜ ᱮ ᱠᱟᱱ ᱜᱮᱭᱟ ᱫᱤᱱ ᱨᱮᱫᱚ ᱢᱤᱫ ᱫᱷᱟᱣ ᱵᱟᱨ ᱫᱷᱟᱣ ᱫᱚ ᱾ ᱞᱟᱹᱭ ᱞᱮᱠᱷᱟᱱ ᱛᱚ ᱟᱨ ᱚᱱᱠᱟ ᱪᱮᱫ ᱪᱤᱠᱟᱹ ᱦᱩᱭᱩᱜ ᱠᱟᱱᱟ?
ᱜᱚᱝᱠᱮ ᱚᱱᱠᱟ ᱫᱚ ᱱᱤᱛᱳᱜ ᱫᱚ ᱪᱮᱫ ᱦᱚᱸ ᱵᱟᱝᱜᱮ ᱚᱲᱟᱜ ᱠᱚᱨᱮ ᱜᱮ ᱾
ᱚ ᱟᱪᱪᱷᱟ ᱚᱲᱟᱜ ᱠᱚᱨᱮ ᱜᱮ ᱵᱟᱝ?
ᱦᱳᱭ ᱾
ᱟᱨ ᱱᱤᱡᱮᱨᱟᱜ ᱡᱤᱭᱚᱱ ᱨᱮ ᱡᱟᱦᱟᱱᱟᱜ ᱪᱤᱠᱟ ᱦᱩᱭᱩᱜ ᱠᱟᱱᱟ ᱥᱮ ᱱᱮᱠᱟ ᱠᱟᱹᱢᱤ ᱠᱚ ᱥᱮ ᱯᱟᱲᱦᱟᱣ ᱠᱚ ᱥᱮ ᱚᱱᱟ ᱠᱚᱫᱚ ᱯᱟᱨᱚᱢ ᱪᱟᱵᱟᱟᱣ ᱠᱟᱱᱟ᱾
ᱦᱳᱭ ᱚᱱᱟ ᱠᱚᱫᱚ ᱚᱱᱠᱟ ᱫᱚ ᱯᱟᱨᱚᱢ ᱪᱟᱵᱟ ᱦᱩᱭ ᱠᱟᱱᱟ, ᱱᱤᱛᱚᱜ ᱫᱚ ᱥᱚᱝᱥᱟᱨ ᱨᱮᱱᱟᱜ ᱠᱟᱹᱢᱤ ᱜᱮ ᱾
ᱟᱪᱪᱷᱟ ᱟᱪᱪᱷᱟ ᱥᱚᱝᱥᱟᱨ ᱨᱮᱱᱟᱜ ᱟᱹᱰᱤ ᱱᱟᱯᱟᱭ ᱠᱟᱛᱷᱟ ᱥᱚᱝᱥᱟᱨ ᱫᱚᱨᱠᱟᱨ ᱠᱟᱱ ᱜᱮᱭᱟ᱾ ᱱᱚᱜ-ᱚᱭ ᱱᱤᱛᱚᱝ ᱫᱚ ᱟᱹᱞᱤᱧᱟᱜ ᱫᱚ ᱪᱟᱞᱟᱜ ᱠᱟᱱ ᱜᱮᱭᱟ, ᱚᱞᱚᱜ ᱯᱟᱲᱦᱟᱣ ᱠᱚᱫᱚ
ᱟᱪᱪᱷᱟ ᱾ ᱦᱳᱭ ᱚᱱᱟ ᱠᱚᱦᱚᱸ ᱛᱚ ᱠᱟᱹᱢᱤ ᱦᱚᱸ ᱫᱚᱨᱠᱟᱨ ᱠᱟᱱ ᱜᱮᱭᱟ᱾ ᱚᱞ ᱯᱟᱲᱦᱟᱣ ᱢᱟ ᱟᱵᱚ ᱦᱚᱸ ᱞᱟᱹᱠᱛᱤ ᱠᱟᱱ ᱜᱮᱭᱟ᱾
ᱦᱮᱸ ᱚᱱᱟ ᱢᱟ ᱠᱟᱛᱷᱟ ᱠᱟᱱ ᱜᱮ ᱟᱨ ᱢᱟᱡᱷᱮ ᱢᱚᱫᱽᱫᱷᱮ ᱢᱟᱡᱷᱮ ᱢᱚᱫᱽᱫᱷᱮ ᱫᱚ ᱪᱮᱫ ᱮᱦᱚᱵ ᱟᱠᱟᱱᱟ ᱛᱚ ᱦᱩᱲᱩ ᱨᱚᱦᱚᱭ ᱟᱞᱮᱥᱮᱫᱚ ᱫᱚ ᱛᱚ ᱚᱱᱟ ᱛᱚᱞᱟ ᱠᱚ ᱠᱟᱹᱴᱤᱡ ᱛᱩᱫ ᱦᱩᱭᱩᱜ ᱠᱟᱱᱟ, ᱤᱱᱟᱹᱜᱮ ᱠᱟᱹᱢᱤ ᱢᱮᱱᱟᱜ-ᱟ᱾ ᱛᱮᱦᱮᱧ ᱫᱚ ᱞᱟᱹᱭ ᱞᱮᱠᱷᱟᱱ ᱛᱚ ᱜᱚᱝᱠᱮ ᱟᱯᱮᱥᱮᱫ ᱫᱚ ᱯᱩᱨᱟᱹ ᱢᱮᱱᱮᱠᱟ ᱥᱚᱢᱟᱱ ᱚᱛ ᱥᱮ ᱰᱩᱯᱩ ᱪᱩᱯᱚᱜ ᱢᱮᱱᱟᱜ-ᱟ?
ᱵᱟᱝ ᱜᱮ ᱚᱱᱠᱟ ᱫᱚ ᱦᱟᱸᱜ ᱟᱞᱮ ᱦᱚᱸ ᱟᱨ ᱚᱱᱠᱟ ᱵᱤᱨ ᱫᱤᱥᱚᱢ ᱧᱚᱜ ᱜᱮᱭᱟ ᱞᱮ ᱩᱱᱟᱹᱜ ᱫᱚ ᱵᱟᱭ ᱥᱚᱢᱟᱱᱟ
ᱟᱪᱪᱷᱟ ᱟᱪᱪᱷᱟ ᱵᱤᱨ ᱫᱤᱥᱚᱢ ᱾
ᱦᱳᱭ ᱾
ᱞᱟᱹᱭ ᱞᱮᱠᱷᱟᱱ ᱫᱚ ᱟᱞᱮ ᱥᱮᱫ ᱫᱚ ᱚᱱᱠᱟ ᱫᱚ ᱵᱟᱹᱱᱩᱜ-ᱟ ᱵᱤᱨ ᱫᱚ ᱾
ᱟᱪᱪᱷᱟ ᱾
ᱢᱟᱱᱮ ᱡᱟ ᱞᱟᱹᱭ ᱞᱮᱠᱷᱟᱱ ᱫᱚ ᱚᱠᱟ ᱠᱚᱨᱮ ᱡᱮᱢᱚᱱ ᱢᱤᱫᱴᱷᱮᱡ ᱢᱟᱱᱮ ᱫᱟᱨᱮ ᱞᱮᱠᱟ ᱵᱟᱜᱟᱱ ᱞᱮᱠᱟ ᱢᱮᱱᱟᱜ-ᱟ᱾ ᱠᱤᱱᱛᱩ ᱵᱤᱨ ᱫᱚ ᱚᱱᱠᱟ ᱫᱚ ᱵᱟᱝ ᱥᱮ ᱯᱷᱟᱸᱠᱟ ᱧᱚᱜ ᱟᱨᱦᱚᱸ ᱚᱠᱟᱨ ᱪᱚ ᱢᱮᱱᱟᱜ-ᱟ, ᱵᱟᱹᱫ ᱵᱟᱹᱭᱦᱟᱹᱲ ᱫᱚ ᱯᱩᱨᱟᱹ ᱯᱷᱟᱸᱠᱟ ᱜᱮᱭᱟ᱾ ᱟᱨ ᱱᱤᱝᱠᱟ ᱟᱰᱮᱯᱟᱥᱮ ᱫᱚ ᱵᱤᱨ ᱠᱚᱫᱚ ᱵᱟᱹᱱᱩᱜ-ᱟ᱾
ᱦᱳᱭ ᱵᱟᱝ ᱜᱮ ᱟᱞᱮ ᱯᱟᱦᱚᱴᱟ ᱫᱚ ᱚᱱᱠᱟ ᱟᱹᱛᱩ ᱥᱩᱨ ᱨᱮᱜᱮ ᱚᱱᱠᱟ ᱵᱤᱨ ᱠᱚᱦᱚᱸ ᱢᱮᱱᱟᱜ ᱜᱮᱭᱟ ᱥᱮ ᱚᱱᱠᱟ ᱜᱟᱰᱟ ᱥᱮ ᱢᱩᱰᱩ ᱞᱟᱹᱭ ᱫᱟᱲᱮᱭᱟᱜᱼᱟ ᱚᱱᱠᱟ ᱦᱚᱸ ᱢᱮᱱᱟᱜ ᱜᱮᱭᱟ ᱾
ᱟᱪᱪᱷᱟ ᱪᱷᱟ ᱛᱚ ᱜᱚᱢᱠᱮ ᱟᱯᱮ ᱥᱮ ᱚᱱᱛᱮ ᱫᱚ ᱦᱩᱲᱩ ᱪᱷᱟᱲᱟ ᱡᱟᱦᱟᱱᱟᱜ ᱜᱮ ᱪᱟᱥ ᱦᱩᱭᱩᱜ ᱟᱥᱮ
ᱦᱚᱭ ᱜᱚᱢᱠᱮ ᱚᱱᱠᱟ ᱫᱚ ᱦᱟᱸᱜ ᱱᱤᱭᱟᱹ ᱵᱮᱲᱟ ᱚᱱᱠᱟ ᱫᱚ ᱡᱚᱱᱰᱨᱟ ᱠᱚ ᱥᱮᱱ ᱢᱮᱱ ᱞᱮᱠᱷᱟᱱ ᱫᱚ ᱚᱱᱠᱟ ᱦᱟᱞᱠᱟ ᱥᱚᱵᱽᱡᱤ ᱠᱚᱦᱚᱸ ᱪᱟᱥ ᱵᱟᱲᱟ ᱦᱩᱭᱩᱜ ᱜᱮᱭᱟ ᱾
ᱟᱪᱪᱷᱟ ᱪᱷᱟ ᱟᱞᱮ ᱥᱮᱫ ᱦᱚᱸ ᱞᱟᱹᱭ ᱞᱮᱠᱷᱟᱱ ᱦᱩᱲᱩ ᱪᱷᱟᱲᱟ ᱦᱩᱲᱩ ᱯᱚᱨ ᱱᱤᱛᱚᱝ ᱫᱚ ᱵᱮᱥᱤᱨ ᱵᱷᱟᱜᱽ ᱦᱩᱲᱩ ᱜᱮᱠᱚ ᱪᱟᱥᱼᱟ ᱾ ᱛᱟᱯᱚᱨ ᱦᱩᱲᱩ ᱯᱚᱨᱮ ᱦᱟᱸ ᱡᱚᱸᱰᱨᱟ ᱢᱮᱱᱟᱜᱼᱟ ᱛᱩᱲᱤ ᱢᱮᱱᱟᱜᱼᱟ ᱤᱱᱟᱹᱜᱮ ᱾
ᱦᱚᱭ ᱵᱟᱝᱜᱮ ᱱᱤᱭᱟᱹ ᱚᱠᱛᱚ ᱨᱮᱱᱟᱜ ᱠᱟᱛᱷᱟ ᱞᱤᱧ ᱞᱟᱹᱭ ᱠᱮᱫᱟ ᱚᱱᱠᱟ ᱫᱚ ᱾ ᱦᱟᱜ ᱱᱤᱭᱟᱹ ᱡᱟᱦᱟᱸ ᱟᱥᱟᱲ ᱥᱟᱱ ᱵᱚᱸᱜᱟ ᱱᱤᱭᱟ ᱱᱤᱭᱟᱹ ᱚᱠᱛᱚ ᱨᱮᱫᱚ ᱦᱟᱸᱜ ᱚᱱᱠᱟ ᱡᱚᱱᱰᱨᱟ ᱠᱚ ᱥᱮ ᱥᱚᱵᱽᱡᱤ ᱠᱚ ᱨᱚᱦᱚᱭ ᱢᱮᱱᱟᱜᱼᱟ ᱾ ᱟᱨ ᱚᱱᱠᱟ ᱡᱩᱫᱤ ᱵᱤᱱ ᱢᱮᱱᱟ ᱦᱩᱲᱩ ᱤᱨ ᱠᱚᱨᱮᱱᱟᱜ ᱛᱟᱦᱚᱞᱮ ᱩᱱᱦᱚᱸ ᱚᱱᱠᱟ ᱫᱚ ᱪᱟᱥ ᱞᱮᱠᱟᱱ ᱟᱭᱢᱟ ᱜᱟᱱ ᱡᱤᱱᱤᱥ ᱢᱮᱱᱟᱜ ᱜᱮᱭᱟ ᱪᱷᱚᱞᱟ ᱥᱮ ᱴᱤᱥᱤ
ᱫᱚᱨᱠᱟᱨ ᱠᱟᱱ ᱜᱮᱭᱟ ᱵᱟᱝ ᱪᱟᱥ ᱞᱮᱠᱷᱟᱱ ᱦᱚᱸ ᱡᱟᱦᱟᱸ ᱦᱩᱭᱩᱜᱼᱟ ᱾ ᱚᱱᱟ ᱪᱟᱥ ᱞᱮᱠᱷᱟᱱ ᱫᱚ ᱴᱷᱤᱠ ᱜᱮᱭᱟ ᱟᱨ ᱥᱚᱵᱡᱤ ᱠᱚᱫᱚ ᱦᱩᱭᱩᱜ ᱠᱟᱱ ᱜᱮᱭᱟ ᱥᱮ ᱜᱚᱝᱠᱮ ᱟᱯᱮ ᱥᱮᱫ ᱫᱚ?
ᱦᱚᱭ ᱚᱱᱠᱟ ᱥᱚᱵᱡᱤ ᱠᱚᱫᱚ ᱦᱩᱭ ᱵᱟᱲᱟᱜ ᱜᱮᱭᱟ ᱾
ᱟᱪᱪᱷᱟ ᱪᱷᱟ ᱟᱞᱮ ᱥᱮᱫ ᱦᱚᱸ ᱦᱩᱭᱩᱜ ᱫᱚ ᱦᱩᱭᱩᱜ ᱜᱮᱭᱟ ᱠᱤᱱᱛᱩ ᱚᱱᱠᱟ ᱡᱟᱹᱥᱛᱤ ᱫᱚ ᱵᱟᱝ ᱦᱩᱭᱩᱜ ᱜᱮᱭᱟ ᱚᱭ ᱵᱮᱸᱜᱟᱲ ᱠᱩ ᱵᱷᱤᱰᱤ ᱵᱤᱞᱟᱹᱛᱤ ᱚᱲᱟᱜ ᱨᱮᱱᱟᱜ ᱦᱩᱭᱩᱜ ᱢᱟ ᱡᱚᱢᱟᱜ ᱡᱤᱱᱤᱥ ᱚᱲᱟᱜ ᱞᱮᱠᱟ ᱵᱟᱡᱟᱨ ᱨᱮ ᱫᱚ ᱵᱟᱝ
ᱦᱚᱭ ᱦᱚᱭ ᱚᱱᱠᱟ ᱢᱟ ᱪᱟᱥᱵᱟᱥ ᱢᱟ ᱞᱟᱹᱠᱛᱤ ᱠᱟᱱ ᱜᱮᱭᱟ ᱡᱚᱛᱚ ᱦᱚᱲᱜᱮ ᱡᱩᱫᱤ ᱵᱟᱡᱟᱨ ᱥᱟᱦᱟᱨ ᱵᱷᱚᱨᱥᱟ ᱵᱚᱱ ᱛᱟᱦᱮᱱᱟ ᱛᱟᱦᱚᱞᱮ ᱪᱟᱥᱵᱟᱥ ᱫᱚ ᱚᱠᱚᱭ ᱪᱟᱥᱵᱟᱥᱛᱮ ᱵᱟᱡᱟᱨ ᱥᱟᱦᱟᱨ ᱨᱮᱱ ᱦᱚᱲ ᱦᱚᱸᱠᱚ ᱡᱚᱢᱟ ᱾
ᱦᱩᱸ ᱚᱱᱟ ᱢᱟ ᱠᱟᱛᱷᱟ ᱠᱟᱱ ᱜᱮᱭᱟ ᱾
ᱛᱚᱵᱮ ᱜᱚᱝᱠᱮ ᱟᱯᱮ ᱚᱱᱛᱮ ᱫᱚ ᱚᱱᱠᱟ ᱟᱨᱚ ᱪᱟᱥᱵᱟᱥ ᱤᱫᱤ ᱠᱟᱛᱮ ᱜᱮ ᱡᱚᱠᱷᱚᱱ ᱠᱟᱛᱷᱟ ᱨᱚᱯᱚᱲ ᱦᱩᱭᱩᱜ ᱠᱟᱱᱟ ᱛᱚ ᱚᱱᱠᱟ ᱡᱟᱦᱟᱱᱟᱜ ᱯᱟᱹᱦᱤᱞ ᱠᱚ ᱪᱟᱥ ᱥᱮᱫ ᱛᱟᱦᱮᱱᱟ ᱚᱱᱠᱟ ᱱᱤᱛᱚᱜ ᱚᱝᱠᱟ ᱵᱟᱵᱮᱱ ᱧᱮᱞ ᱧᱟᱢᱮᱜᱼᱟ ᱚᱱᱠᱟᱱᱟᱜ ᱡᱟᱦᱟᱱᱟᱜ ᱠᱚ ᱢᱮᱱᱟᱜ ᱟᱠᱟᱫ ᱠᱷᱟᱱ ᱞᱟᱹᱭ ᱥᱚᱫᱚᱨ ᱵᱮᱱ ᱾
ᱛᱚ ᱞᱟᱦᱟᱛᱮ ᱞᱮᱠᱟ ᱫᱚ ᱱᱤᱛᱚᱝ ᱫᱚ ᱚᱱᱠᱟ ᱫᱚ ᱾ ᱪᱮᱪ ᱤᱫᱤ ᱦᱩᱭᱩᱜ ᱠᱟᱱᱟ ᱥᱮ ᱾
ᱦᱚᱭ
ᱢᱤᱫᱴᱮᱱ ᱜᱮ ᱧᱮᱞᱚᱜ ᱠᱟᱱᱟ ᱡᱟᱦᱟᱸ ᱟᱞᱮᱥᱮᱫ ᱫᱚ ᱤᱧ ᱫᱚ ᱱᱤᱭᱟᱹ ᱜᱤᱧ ᱧᱮᱞ ᱮᱫᱟ ᱢᱟᱱᱮ ᱦᱩᱲᱩ ᱡᱮ ᱱᱚᱜᱼᱚᱭ ᱛᱩᱜ ᱟᱠᱟᱱᱟ ᱟᱹᱰᱤᱜᱟᱱ ᱱᱟᱣᱟ ᱱᱟᱣᱟ ᱠᱤᱱᱛᱩ ᱚᱱᱟ ᱢᱤᱫᱴᱮᱱ ᱜᱮ ᱦᱩᱲᱩ ᱚᱱᱟ ᱫᱚ ᱡᱮ ᱟᱹᱰᱤ ᱵᱷᱟᱹᱜᱤ ᱵᱩᱡᱷᱟᱹᱜᱼᱟ ᱞᱟᱹᱭ ᱜᱮᱭᱟ ᱟᱸᱡᱚᱢ ᱠᱟᱫᱟ ᱡᱚᱛᱚ ᱦᱚᱲ ᱡᱮ ᱚᱱᱟ ᱫᱚᱠᱚ ᱪᱟᱥ ᱜᱮᱭᱟ ᱾ ᱟᱡᱚᱢ ᱠᱟᱫᱟᱧ ᱡᱮ ᱠᱚ ᱞᱟᱹᱭ ᱜᱮᱭᱟ ᱵᱟᱝᱟ ᱱᱚᱣᱟ ᱫᱚ ᱵᱷᱟᱹᱜᱤ ᱡᱚᱢ ᱨᱮᱦᱚᱸ ᱢᱤᱫᱴᱮᱱ ᱵᱷᱟᱹᱜᱤ ᱨᱩᱪᱤ ᱦᱤᱡᱩᱜ ᱠᱟᱱᱟ ᱮᱴᱟᱜ ᱠᱷᱚᱱ ᱾ ᱱᱤᱛᱦᱚᱸ ᱢᱮᱱᱟᱜ ᱜᱮᱭᱟ ᱛᱟᱦᱞᱮ ᱡᱟᱦᱟᱸ ᱥᱮᱫᱟᱭ ᱠᱷᱚᱱ ᱦᱩᱲᱩ ᱠᱚ ᱨᱚᱦᱚᱭ ᱟᱹᱜᱩᱭᱮᱫ
ᱦᱚᱭ ᱚᱱᱠᱟ ᱱᱤᱛᱚᱜ ᱡᱟᱦᱟᱸ ᱧᱮᱞᱮᱜᱼᱟ ᱟᱹᱞᱤᱧ ᱞᱤᱧ ᱡᱟᱦᱟᱸ ᱛᱤᱱᱟᱹᱜ ᱞᱤᱧ ᱧᱮᱞ ᱟᱠᱟᱜᱼᱟ ᱥᱮ ᱯᱟᱹᱦᱤᱞ ᱡᱟᱦᱟᱸ ᱠᱚᱞᱤᱧ ᱟᱸᱡᱚᱢ ᱟᱠᱟᱫᱟ ᱛᱚ ᱚᱱᱠᱟ ᱢᱮᱱᱞᱮᱠᱷᱟᱱ ᱫᱚ ᱯᱟᱹᱦᱤᱞ ᱫᱷᱟᱨᱟ ᱫᱚ ᱜᱚᱰᱟ ᱦᱩᱲᱩ ᱟᱹᱰᱤ ᱡᱟᱹᱥᱛᱤ ᱠᱚ ᱮᱨ ᱛᱟᱦᱮᱱᱟ ᱾
ᱚᱱᱟ ᱢᱟ
ᱦᱚᱭ ᱜᱚᱰᱟ ᱨᱮ ᱡᱟᱦᱟᱸ ᱦᱩᱲᱩ ᱠᱚ ᱮᱨ ᱛᱟᱦᱮᱱᱟ ᱚᱱᱟ ᱫᱚ ᱚᱱᱠᱟ ᱫᱚ ᱾ ᱫᱟᱜ ᱠᱚᱫᱚ ᱵᱟᱭ ᱞᱟᱜᱟᱜ ᱛᱟᱦᱮᱱᱟ ᱚᱱᱠᱟ ᱫᱚ ᱥᱮᱨᱢᱟ ᱫᱟᱜ ᱠᱚᱛᱮ ᱜᱮ ᱦᱩᱭᱩᱜ ᱛᱟᱦᱮᱱᱟ ᱥᱮ ᱱᱚᱝ ᱠᱟ ᱵᱟᱹᱫᱽ ᱵᱟᱹᱭᱦᱟᱹᱲ ᱨᱮᱫᱚ ᱵᱟᱝᱜᱮ ᱚᱱᱟ ᱫᱚ ᱥᱩᱫᱩ ᱜᱷᱩᱴᱩ ᱡᱟᱭᱜᱟ ᱨᱮ ᱛᱚ ᱱᱚᱣᱟ ᱠᱚ ᱡᱤᱱᱤᱥ ᱱᱤᱛᱚᱜ ᱧᱮᱞᱚᱜ ᱠᱟᱱᱟ ᱚᱱᱠᱟ ᱫᱚ ᱵᱟᱝ ᱠᱚ ᱪᱟᱥᱮᱜᱼᱟ ᱟᱹᱰᱤ ᱠᱚ ᱵᱟᱹᱜᱤ ᱭᱟᱠᱟᱜᱼᱟ ᱟᱹᱰᱤ ᱡᱩᱫᱤ ᱠᱩᱴᱷᱤᱱ ᱨᱮᱱᱟᱜ ᱢᱤᱫ ᱵᱟᱨ ᱡᱟᱭᱜᱟ ᱨᱮ ᱧᱮᱞ ᱧᱟᱢᱚᱜ ᱠᱟᱱᱟ ᱾
ᱦᱩᱸ ᱚᱱᱟ ᱢᱟ ᱠᱟᱛᱷᱟ ᱠᱟᱱ ᱜᱮ ᱾ ᱱᱚᱜᱼᱚᱭ ᱟᱫᱚ ᱱᱟᱶᱟ ᱱᱟᱶᱟ ᱠᱚ ᱛᱩᱜ ᱟᱠᱟᱱᱟ ᱛᱚ ᱚᱱᱟ ᱠᱚ ᱱᱤ ᱜᱮᱠᱚ ᱮᱦᱚᱵᱮᱜᱼᱟ ᱾ ᱚᱣᱟ ᱞᱟᱹᱭᱟ ᱱᱤᱭᱟᱹ ᱫᱚ ᱵᱷᱟᱹᱜᱤᱭᱟ ᱟᱹᱰᱤ ᱢᱚᱸᱡᱽᱟ ᱱᱟᱯᱟᱭ ᱜᱮ ᱦᱩᱭᱩᱜᱼᱟ ᱡᱚᱢ ᱨᱮ ᱵᱷᱟᱜᱤ ᱵᱩᱡᱷᱟᱹᱜᱼᱟ ᱾
ᱦᱚᱭ ᱦᱚᱭ ᱾
ᱛᱚ ᱚᱱᱮ ᱠᱷᱟᱹᱛᱤᱨ ᱛᱮ ᱚᱱᱟ ᱫᱚᱠᱚ ᱞᱟᱹᱭᱟ ᱦᱮᱸ ᱚᱱᱟ ᱫᱚ ᱟᱹᱰᱤ ᱫᱤᱱ ᱠᱷᱚᱱ ᱵᱚᱱ ᱨᱚᱦᱚᱭ ᱟᱹᱜᱩ ᱠᱮᱫᱟ ᱱᱤᱛᱚᱝ ᱫᱚᱵᱩᱱ ᱵᱚᱱᱫᱚ ᱦᱟᱛᱟᱲ ᱠᱟᱜᱼᱟ ᱱᱤᱭᱟᱹ ᱯᱟ. ᱨᱤ ᱵᱚᱱ ᱜᱤᱲᱟᱹᱣ ᱞᱮᱱᱜᱮ ᱾ ᱚᱱᱠᱟ ᱵᱟᱠᱚ ᱞᱟᱹᱭᱟ ᱛᱚ
ᱦᱚᱭ ᱦᱚᱭ ᱦᱚᱭ ᱵᱟᱝᱜᱮ ᱟᱨᱚ ᱚᱱᱠᱟ ᱡᱮᱢᱚᱱ ᱧᱮᱞ ᱦᱩᱭᱟᱠᱟᱱᱟ, ᱵᱟᱡᱽᱲᱟ ᱵᱮᱱ ᱟᱸᱡᱚᱢ ᱵᱟᱲᱟ ᱟᱠᱟᱫ ᱜᱮᱭᱟ ᱡᱟᱹᱱᱤᱡ ᱵᱟᱡᱽᱲᱟ
ᱦᱮᱸ ᱦᱮᱸ ᱵᱟᱡᱽᱲᱟ ᱞᱤᱧ ᱟᱸᱡᱚᱢ ᱟᱠᱟᱜ ᱜᱮᱭᱟ ᱾
ᱦᱚᱸ ᱦᱚᱭ ᱚᱱᱠᱟ ᱡᱟᱦᱟᱸ ᱫᱚ ᱡᱮᱢᱚᱱ ᱮᱴᱟᱜ ᱥᱴᱮᱴ ᱨᱮᱫᱚ ᱱᱤᱛᱚᱜ ᱦᱚᱸ ᱟᱹᱰᱤ ᱡᱟᱹᱥᱛᱤ ᱜᱮᱠᱚ ᱪᱟᱥ ᱜᱮᱭᱟ ᱠᱚ ᱢᱮᱱᱠᱷᱟᱱ ᱱᱤᱛᱚᱜ ᱫᱚ ᱟᱵᱚ ᱱᱚᱣᱟ ᱟᱪᱷ ᱥᱮ ᱱᱚᱝᱠᱟ ᱟᱞᱮ ᱵᱮᱝᱜᱚᱞ ᱱᱚᱣᱟ ᱴᱚᱴᱷᱟ ᱨᱮᱫᱚ ᱚᱱᱠᱟ ᱫᱚ ᱟᱹᱰᱤ ᱵᱟᱝ ᱞᱮᱠᱟ ᱜᱮᱞᱤᱧ ᱞᱟᱹᱭᱟ᱾ ᱠᱟᱫᱚ ᱵᱟᱹᱜᱤ ᱩᱛᱟᱹᱨ ᱞᱟᱠᱟᱜ ᱞᱮᱠᱟ ᱜᱮ ᱾
ᱟᱪᱪᱷᱟ ᱟᱪᱪᱷᱟ ᱞᱟᱹᱭ ᱞᱮᱠᱷᱟᱱ ᱫᱚ ᱟᱞᱮ ᱥᱮᱫ ᱦᱚᱸ ᱱᱤᱛᱚᱜ ᱫᱚ ᱯᱩᱨᱟᱹ ᱠᱚ ᱥᱴᱚᱯ ᱟᱠᱟᱫᱟ ᱮᱢᱚᱱ ᱧᱮᱞᱚᱜ ᱠᱟᱱᱟ ᱡᱟᱦᱟᱸ ᱛᱟᱦᱮᱸ ᱠᱟᱱᱟ ᱵᱟᱡᱽᱲᱟ ᱪᱟᱥ ᱚᱱᱟᱦᱚᱸ ᱱᱤᱛᱚᱝ ᱵᱟᱹᱱᱩᱜᱼᱟ᱾
ᱦᱚᱭ ᱛᱚ ᱚᱱᱠᱟ ᱜᱮ ᱟᱹᱰᱤ ᱟᱭᱢᱟ ᱜᱟᱱ ᱚᱱᱠᱟ ᱡᱤᱱᱤᱥ ᱠᱚᱦᱚᱸ ᱯᱟᱹᱦᱤᱞ ᱥᱮᱫᱟᱭ ᱫᱚᱵᱚᱱ ᱠᱟᱹᱢᱤ ᱦᱚᱨᱟᱭ ᱛᱟᱦᱮᱸᱱ ᱜᱮᱭᱟ ᱠᱤᱱᱛᱩ ᱱᱤᱛᱚᱜ ᱧᱮᱞ ᱦᱩᱭᱩᱜ ᱠᱟᱱᱟ ᱚᱱᱠᱟ ᱪᱟᱥᱵᱟᱥ ᱫᱚ ᱚᱱᱟ ᱠᱚᱫᱚ ᱵᱟᱝᱵᱚᱱ ᱠᱩᱥᱤᱭᱟᱜ ᱠᱟᱱᱟ ᱢᱮᱱᱞᱠᱷᱟᱱ ᱫᱚ ᱱᱤᱛᱚᱜ ᱡᱟᱦᱟᱸ ᱥᱟᱨ ᱪᱮᱛᱟᱱ ᱨᱮ ᱡᱟᱦᱟᱸ ᱠᱚ ᱦᱩᱭᱩᱜ ᱠᱟᱱᱟ ᱚᱱᱠᱟᱱᱟᱜ ᱜᱮ ᱟᱹᱰᱤ ᱡᱟᱹᱥᱛᱤ ᱵᱚᱱ ᱵᱮᱵᱚᱦᱟᱨ ᱫᱮ ᱢᱮᱱᱛᱮ ᱧᱮᱞᱚᱜ ᱠᱟᱱᱟ᱾
ᱡᱟᱦᱟᱸ ᱞᱮᱠᱟ ᱱᱤᱛᱚᱝ ᱠᱚ ᱛᱩᱫ ᱮᱫᱟ ᱥᱮ ᱥᱟᱦᱟᱨ ᱢᱟᱱᱮ ᱱᱟᱣᱟ ᱱᱟᱣᱟ ᱠᱚ ᱛᱩ ᱮᱫ ᱠᱟᱱᱟ ᱱᱟᱣᱟ ᱱᱟᱣᱟ ᱡᱤᱱᱤᱥ ᱞᱮᱠᱟ ᱪᱟᱥ ᱦᱩᱭᱩᱜᱼᱟ᱾ ᱵᱟᱠᱷᱟᱱ ᱚᱱᱟᱨᱮ ᱠᱟᱹᱢᱤ ᱵᱟᱝ ᱦᱩᱭᱩᱜᱼᱟ᱾ ᱱᱚᱣᱟ ᱨᱮᱱᱟᱜ ᱥᱟᱨ ᱵᱟᱹᱱᱩᱜ-ᱟ᱾ ᱱᱤᱛᱚᱝ ᱱᱚᱣᱟ ᱪᱟᱥ ᱢᱮ ᱫᱚᱠᱟᱱᱫᱟᱨ ᱦᱚᱸᱭ ᱤᱱᱟᱹᱜᱮ ᱢᱮᱛᱟᱢᱟ ᱡᱮ ᱱᱤᱭᱟᱹ ᱫᱚ ᱟᱞᱚᱢ ᱠᱚᱨᱟᱣᱟ ᱱᱤᱭᱟᱹ ᱱᱟᱣᱟᱱᱟᱜ ᱛᱩᱜ ᱟᱠᱟᱱᱟ᱾ ᱟᱠᱚᱣᱟᱜ ᱯᱷᱟᱭᱫᱟ ᱦᱩᱭᱩᱜᱼᱟ ᱪᱟᱜ ᱥᱮ ᱡᱚᱠᱷᱚᱱ ᱟᱭᱟᱜ ᱨᱮ ᱱᱟᱣᱟ ᱦᱮᱡ ᱟᱠᱟᱱᱟ ᱾
ᱟᱪᱪᱷᱟ ᱾ ᱛᱚ ᱜᱚᱝᱠᱮ ᱟᱯᱮ ᱴᱚᱴᱷᱟ ᱨᱮ ᱚᱱᱠᱟ ᱡᱟᱦᱟᱸ ᱠᱚ ᱟᱵᱤᱱ ᱵᱤᱱ ᱧᱮᱞ ᱞᱟᱜᱼᱟ ᱛᱟᱦᱮᱸᱱᱟ ᱯᱟᱹᱦᱤᱞ ᱥᱮᱱ ᱥᱮ ᱚᱱᱠᱟ ᱵᱤᱱ ᱟᱸᱡᱚᱢ ᱞᱮᱜ ᱛᱟᱦᱮᱸᱱᱟ ᱚᱱᱠᱟᱱᱟᱜ ᱡᱤᱱᱤᱥ ᱡᱟᱦᱟᱱᱟᱜ ᱞᱟᱹᱭ ᱵᱤᱱ ᱡᱟᱦᱟᱸ ᱱᱤᱛᱚᱜ ᱵᱟᱝᱠᱚ ᱪᱟᱥᱮᱜᱼᱟ ᱥᱮ ᱱᱤᱛᱚᱜ ᱵᱟᱝ ᱧᱮᱞᱚᱜᱚᱜ ᱠᱟᱱᱟ᱾
ᱱᱤᱛᱚᱝ ᱫᱚ ᱚᱱᱠᱟ ᱫᱚ ᱚᱱᱮᱞᱤᱧ ᱞᱟᱹᱭ ᱪᱮᱫ ᱞᱮᱠᱟ ᱵᱟᱹᱞᱤᱧ ᱧᱮᱞ ᱟᱠᱟᱫᱟ ᱚᱱᱠᱟ ᱪᱟᱥ ᱫᱚ᱾
ᱱᱚᱜᱼᱚᱭ ᱟᱹᱞᱤᱧ ᱢᱟ ᱞᱟᱹᱭ ᱞᱮᱠᱷᱟᱱ ᱮᱸ ᱚᱲᱟᱜ ᱨᱮᱞᱤᱧ ᱛᱟᱦᱮᱸ ᱠᱟᱱᱟ ᱛᱚ ᱚᱲᱟᱜ ᱠᱷᱚᱱ ᱱᱚᱜ-ᱚᱭ ᱛᱚᱲᱟ ᱛᱩᱜ ᱠᱟᱛᱮᱜ ᱞᱤᱧ ᱦᱮᱜ ᱟᱠᱟᱱᱟ᱾
ᱟᱪᱪᱷᱟ
ᱵᱟᱭᱨᱮ ᱥᱮᱜ ᱨᱮ
ᱦᱚᱭ ᱾
ᱟᱨ ᱵᱤᱥᱤ ᱫᱚ ᱵᱟᱝ ᱚᱱᱠᱟ ᱫᱚ ᱤᱱᱟᱹ ᱫᱚ ᱡᱟᱦᱟᱸ ᱛᱤᱱᱟᱹᱜ ᱞᱤᱧ ᱵᱟᱲᱟᱭᱟ ᱥᱮ ᱚᱲᱟᱜ ᱦᱚᱲᱟᱜ ᱟᱨ ᱟᱡᱚᱢ ᱵᱟᱲᱟᱣ ᱟᱠᱟᱜ ᱟᱫᱚ ᱚᱱᱠᱟ ᱫᱚ ᱤᱱᱟᱹᱜ ᱯᱷᱮᱰᱟᱛ ᱫᱷᱟᱹᱨᱤᱡ ᱫᱚ ᱵᱟᱹᱞᱤᱧ ᱵᱟᱲᱟᱭᱟ᱾
ᱦᱚᱭ ᱦᱚᱭ ᱛᱚ ᱟᱹᱞᱤᱧ ᱦᱚᱸ ᱡᱟᱦᱟᱸ ᱛᱤᱱᱟᱹᱜ ᱚᱱᱠᱟᱞᱤᱧ ᱟᱸᱡᱚᱢ ᱵᱟᱲᱟᱣ ᱟᱠᱟᱫᱟ ᱥᱮ ᱧᱮᱞ ᱫᱚ ᱦᱟᱸᱜ ᱟᱹᱞᱤᱧ ᱦᱚᱸ ᱵᱟᱹᱞᱤᱧ ᱧᱮᱞᱟᱜᱼᱟ ᱩᱱᱫᱤᱱ ᱫᱚ ᱢᱮᱱᱮᱫ ᱛᱟᱦᱮᱸᱱᱟᱠᱚ ᱡᱮ ᱜᱟᱰᱟ ᱫᱷᱟᱨᱮ ᱫᱷᱟᱨᱮ ᱛᱮ ᱛᱩᱲᱤ ᱟᱨ ᱛᱤᱞᱢᱤᱧ ᱟᱹᱰᱤ ᱡᱟᱹᱥᱛᱤ ᱠᱚ ᱪᱟᱥᱮᱫ ᱛᱟᱦᱮᱸᱱᱟ ᱢᱮᱱᱛᱮ ᱚᱱᱠᱟ ᱠᱚ ᱦᱟᱯᱲᱟᱢ ᱠᱚ ᱴᱷᱮᱱ ᱞᱤᱧ ᱟᱸᱡᱚᱢ ᱟᱠᱟᱜᱼᱟ᱾ ᱛᱚ ᱱᱤᱛᱚᱜ ᱫᱚ ᱡᱟ ᱧᱮᱞᱚᱜ ᱠᱟᱱᱟ ᱥᱮ ᱟᱹᱞᱤᱧ ᱧᱮᱞ ᱵᱷᱩᱨ ᱫᱚ ᱢᱟᱱᱮ ᱦᱟᱸᱜ ᱛᱤᱞᱢᱤᱧ ᱪᱟᱥ ᱫᱚ ᱮᱠᱟᱞ ᱜᱮ ᱵᱟᱝᱠᱚ ᱪᱟᱥᱮᱫᱼᱟ ᱦᱚᱭᱛᱚ ᱛᱩᱲᱤ ᱫᱚᱠᱚ ᱪᱟᱥᱮᱫ ᱨᱮᱦᱚᱸ ᱛᱞᱤᱢᱤᱧ ᱫᱚ ᱵᱟᱝ᱾
ᱟᱪᱪᱷᱟ ᱟᱪᱪᱷᱟ, ᱚᱱᱟ ᱢᱟ ᱠᱟᱛᱷᱟ ᱛᱩᱲᱤ ᱫᱚᱠᱚ ᱪᱟᱥᱮᱫ ᱜᱮᱱᱟ, ᱠᱤᱱᱛᱩ ᱛᱤᱞᱢᱤᱧ ᱫᱚ ᱦᱚᱭᱛᱚ ᱟᱵᱮᱱᱟᱜ ᱢᱚᱪᱟ ᱛᱮᱜᱮᱞᱤᱧ ᱟᱸᱡᱚᱢ ᱠᱮᱫᱟ᱾ ᱠᱤᱱᱛᱩ ᱟᱹᱞᱤᱧ ᱫᱚ ᱛᱩᱲᱤ ᱫᱚ ᱱᱤᱡᱮ ᱛᱮᱦᱚᱸᱞᱮ ᱪᱟᱥᱮᱫ ᱜᱮᱭᱟ, ᱚᱱᱟ ᱫᱚ ᱥᱮᱫᱟᱭ ᱠᱷᱚᱱ ᱜᱮ ᱦᱟᱸᱜ ᱟᱹᱜᱩᱜ ᱠᱟᱱᱟ ᱟᱹᱰᱤᱜᱟᱱ ᱥᱩᱱᱩᱢ ᱞᱮᱠᱟ ᱫᱟᱢᱚᱜ ᱠᱟᱱᱟ ᱛᱚ᱾
ᱦᱳᱭ ᱦᱳᱭ᱾
ᱛᱚ ᱱᱚᱜᱼᱚᱭ ᱡᱮᱢᱚᱱ ᱪᱟᱥ ᱠᱚᱵᱚᱱ ᱵᱟᱹᱜᱤ ᱤᱫᱤᱭᱮᱫᱟ, ᱡᱮᱢᱚᱱ ᱧᱮᱞ ᱵᱤᱱ ᱱᱤᱛᱚᱜ ᱫᱚ ᱦᱳᱭᱛᱳ ᱡᱟᱦᱟᱸᱭ ᱡᱟᱦᱟᱸᱭ ᱫᱚ ᱞᱟᱹᱠᱛᱤ ᱠᱟᱱᱟ ᱡᱟᱦᱟᱸᱭ ᱫᱚ ᱡᱮᱢᱚᱱᱼᱼ ᱦᱳᱭᱛᱳ ᱟᱵᱮᱱ ᱡᱩᱫᱤ ᱵᱟᱝᱞᱟ ᱛᱮᱞᱤᱧ ᱞᱟᱹᱭ ᱞᱮᱠᱷᱟᱱ ᱡᱟᱦᱟᱸ ᱫᱚ ᱛᱤᱞ ᱠᱚ ᱢᱮᱱᱟ, ᱚᱱᱟᱜᱮ ᱟᱵᱚ ᱥᱟᱱᱛᱟᱲ ᱛᱮᱫᱚ ᱛᱤᱞᱢᱤᱧ᱾
ᱟᱪᱪᱷᱟ ᱟᱪᱪᱷᱟ ᱮᱠ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱛᱤᱞ ᱠᱷᱚᱱ ᱜᱮ ᱛᱤᱞ
ᱦᱳᱭ-ᱛᱚ, ᱱᱤᱛᱚᱜ ᱧᱮᱞᱮᱫ ᱠᱚᱣᱟᱞᱤᱧ ᱛᱚ ᱠᱤᱨᱤᱧ ᱛᱮᱫᱚ ᱦᱳᱭᱛᱳ ᱧᱟᱢᱚᱜ ᱠᱟᱱᱟ ᱡᱟᱹᱥᱛᱤ ᱫᱟᱢ ᱛᱮ ᱠᱤᱱᱛᱩ ᱚᱝᱠᱟ ᱴᱚᱴᱷᱟ ᱨᱮ ᱥᱮ ᱟᱞᱮ ᱴᱚᱴᱷᱟ ᱨᱮ ᱱᱚᱣᱟ ᱨᱮ ᱪᱟᱥ ᱠᱚᱫᱚ ᱚᱱᱠᱟ ᱫᱚ ᱵᱟᱝ ᱞᱤᱧ ᱧᱮᱞ ᱠᱟᱫᱟ ᱥᱮ ᱪᱮᱫ ᱞᱮᱠᱟ ᱫᱟᱨᱮᱜᱼᱟ ᱪᱮᱫ ᱞᱮᱠᱟ ᱡᱚᱜᱼᱟ ᱚᱱᱟ ᱠᱚᱦᱚᱸ ᱵᱟᱝ ᱞᱤᱧ ᱵᱟᱲᱟᱭᱟ᱾
ᱦᱮᱸ, ᱟᱹᱰᱤ ᱱᱟᱯᱟᱭ ᱠᱟᱛᱷᱟᱢ ᱞᱟᱹᱭ ᱟᱠᱟᱫᱟ ᱟᱞᱮ ᱥᱮᱫ ᱦᱚᱸ ᱚᱱᱠᱟᱜᱮ ᱛᱩᱲᱤ ᱛᱚᱞᱤᱧ ᱧᱮᱞ ᱟᱠᱟᱫᱟ ᱠᱤᱱᱛᱩ ᱛᱤᱞᱢᱤᱧ ᱫᱚ ᱚᱱᱠᱟ ᱫᱚ ᱵᱟᱹᱞᱤᱧ ᱧᱮᱞ ᱟᱠᱟᱫᱟ, ᱡᱮᱠᱚ ᱪᱟᱥᱮᱫ ᱠᱟᱱᱟ ᱟᱨ ᱱᱤᱛᱦᱚᱸ ᱚᱱᱟ ᱥᱮᱛᱟᱝ ᱚᱱᱟ ᱫᱚ ᱵᱟᱝ ᱦᱩᱭᱩᱜ ᱠᱟᱱᱟ, ᱡᱟᱦᱟᱸ ᱧᱮᱞᱚᱜ ᱠᱟᱱᱟ᱾ ᱚᱱᱟ ᱥᱮᱫᱟᱭ ᱫᱩᱧ ᱟᱸᱡᱚᱢ ᱞᱮᱫ ᱜᱮᱭᱟ ᱠᱤᱱᱛᱩ ᱪᱟᱥ ᱫᱚ ᱱᱤᱛᱚᱜ ᱫᱚ ᱟᱫᱚ ᱢᱚᱱᱮ ᱦᱚᱭ ᱜᱮ ᱡᱟ ᱢᱚᱱᱮ ᱠᱟᱱᱟ ᱱᱤᱭᱟᱹᱜᱮ
ᱦᱳᱭ, ᱡᱟᱦᱟᱜᱜᱮ ᱚᱱᱟ ᱫᱚ ᱟᱵᱚ ᱡᱮᱦᱮᱛᱩ ᱡᱩᱫᱤ ᱱᱚᱣᱟ ᱮ. ᱟᱭ. ᱵᱚᱱ ᱴᱨᱮᱱᱤᱝ ᱮ ᱠᱟᱱᱟ ᱛᱟᱦᱚᱞᱮ ᱚᱱᱟ ᱦᱤᱥᱟᱹᱵ ᱛᱮ ᱱᱚᱣᱟ ᱨᱚᱲ, ᱞᱟᱹᱭ ᱞᱤᱧ ᱠᱟᱛᱷᱟ ᱫᱚᱞᱤᱧ ᱨᱚᱲ ᱨᱟᱠᱟᱵ ᱠᱮᱫᱟ ᱡᱮ ᱵᱟᱝᱢᱟ ᱡᱮ ᱱᱚᱣᱟ ᱫᱚ ᱟᱹᱰᱤ ᱥᱮᱫᱟᱭ ᱠᱷᱚᱱ ᱜᱮ ᱱᱚᱣᱟ ᱠᱚ ᱡᱤᱱᱤᱥ ᱫᱚᱠᱚ ᱱᱩᱠᱩ ᱠᱚ ᱪᱟᱥ ᱟᱹᱜᱩᱭᱮᱫ ᱛᱟᱦᱮᱸᱱᱟ ᱢᱮᱱᱛᱮ,
ᱮᱠᱫᱚᱢ ᱱᱟᱯᱟᱭ ᱠᱟᱛᱷᱟ ᱵᱮᱱ ᱞᱟᱹᱭ ᱠᱮᱫᱟ᱾ ᱪᱟᱜ ᱥᱮ ᱱᱚᱣᱟ ᱠᱚᱫᱚ ᱫᱚᱨᱠᱟᱨ ᱠᱟᱱ ᱜᱮᱭᱟ ᱡᱟᱦᱟᱸ ᱵᱟᱹᱱᱩᱜᱼᱟ ᱱᱚᱣᱟ ᱡᱩᱫᱤ ᱵᱟᱝ ᱞᱟᱹᱭ ᱞᱮᱠᱷᱟᱱ ᱱᱚᱸᱰᱮ ᱛᱚ ᱪᱤᱠᱟᱹ ᱛᱮᱠᱚ ᱵᱟᱲᱟᱭ ᱧᱟᱢᱟ ᱡᱮ ᱱᱚᱣᱟ ᱫᱚ ᱥᱮᱫᱟᱭ ᱨᱮ ᱱᱤᱭᱟᱹ ᱴᱟᱜ ᱪᱟᱥᱮᱫ ᱠᱟᱱ ᱛᱟᱸᱦᱮᱱᱟ ᱠᱚ, ᱛᱚ ᱜᱚᱝᱠᱮ ᱚᱠᱛᱚ ᱦᱚᱸ ᱦᱩᱭ ᱤᱫᱤᱱᱟ ᱟᱵᱮᱱ ᱥᱟᱞᱟᱜ ᱨᱚᱲ ᱠᱟᱛᱮᱜ ᱟᱹᱰᱤ ᱱᱟᱯᱟᱭ ᱞᱤᱧ ᱵᱩᱡᱷᱟᱹᱣ ᱠᱮᱫᱟ᱾ ᱛᱚ ᱱᱮᱝᱠᱟ ᱜᱮ, ᱦᱮᱸ ᱢᱟ ᱛᱟᱦᱚᱞᱮ ᱜᱚᱝᱠᱮ᱾
ᱦᱳᱭ ᱢᱟ ᱛᱟᱦᱚᱞᱮ᱾